ᱡᱚᱦᱟᱨ ᱜᱮ᱾
ᱦᱟᱸ ᱡᱚᱦᱟᱨ ᱜᱮ᱾
ᱦᱳᱭ, ᱢᱤᱫᱽ ᱴᱮᱡ ᱴᱚᱯᱤᱠ ᱱᱤᱭᱮ ᱞᱟᱝ ᱠᱟᱛᱷᱟᱭᱟ ᱴᱷᱤᱠ ᱜᱮᱭᱟ᱾
ᱦᱟᱸ᱾
ᱦᱳᱭ ᱴᱚᱯᱤᱠ ᱤᱧ ᱞᱟᱹᱭᱮᱜ ᱠᱟᱱᱟ ᱠᱤ, ᱩᱸᱻ ᱥᱳᱥᱟᱞ ᱢᱮᱰᱤᱭᱟ ᱴᱚᱯᱤᱠ ᱨᱮ ᱤᱱᱴᱟᱨᱮᱥᱴᱮᱰ ᱢᱮᱱᱟᱢᱟ?
ᱦᱮᱸ, ᱤᱱᱴᱟᱨᱮᱥᱴᱮᱰ ᱫᱚ ᱢᱮᱱᱟᱜᱼᱟ ᱥᱳᱥᱟᱞ ᱢᱮᱵᱤᱭᱟ ᱨᱮᱜᱮ᱾ ᱟᱫᱚ ᱚᱱᱟ ᱠᱚᱜᱮ ᱛᱚ ᱵᱮᱥᱤ ᱵᱷᱟᱜᱽ ᱧᱮᱞ ᱦᱳᱭᱳᱜᱼᱟ ᱯᱷᱳᱱ ᱠᱚᱨᱮ ᱜᱮ᱾
ᱦᱳᱭ ᱛᱚ, ᱥᱳᱥᱟᱞ ᱢᱤᱰᱤᱭᱟ ᱠᱷᱟᱹᱛᱤᱨ ᱛᱮ ᱟᱢ ᱪᱮᱫ ᱞᱟᱹᱭ ᱥᱟᱱᱟ ᱢᱮᱭᱟ ᱢᱚᱛᱞᱚᱵᱽ ᱚᱱᱟ ᱨᱮᱱᱟᱜ ᱵᱮᱥ ᱵᱷᱟᱜᱮ ᱟᱨ ᱵᱟᱹᱲᱤᱡ?
ᱟᱫᱚ ᱵᱮᱥ ᱵᱷᱟᱜᱮ ᱵᱟᱹᱲᱤᱡ ᱢᱟᱱᱮ ᱡᱷᱚᱛᱚ ᱡᱚᱛᱚ ᱚᱱᱟ ᱡᱟᱦᱟᱸᱱᱟᱜ ᱠᱤᱪᱷᱩ ᱠᱤᱪᱷᱩ ᱡᱤᱱᱤᱥ ᱨᱮᱱᱟᱜ ᱵᱟᱹᱲᱤᱡ ᱦᱚᱸ ᱢᱮᱱᱟᱜᱼᱟ ᱵᱷᱟᱜᱭᱟᱜ ᱦᱚᱸ ᱢᱮᱱᱟᱜᱼᱟ᱾
ᱦᱚᱭ᱾
ᱦᱩᱸ᱾
ᱟᱹᱻᱢ, ᱤᱧ ᱞᱟᱹᱭᱮᱜᱼᱟ ᱦᱮᱸ᱾
ᱡᱮᱢᱚᱱ ᱥᱳᱥᱟᱞ ᱢᱤᱰᱤᱭᱟ ᱱᱤᱛᱚᱜ ᱥᱟᱱᱟᱢ ᱦᱚᱲ ᱥᱳᱥᱟᱞ ᱢᱤᱰᱤᱭᱟ ᱨᱮ ᱟᱹᱰᱤᱜᱟᱱ ᱜᱮ ᱮᱵᱷᱮᱱ ᱢᱮᱱᱟᱜ ᱵᱚᱱᱟ ᱦᱳᱭ ᱥᱮ᱾ ᱡᱟᱦᱟᱱᱟᱜ ᱜᱮ ᱦᱳᱭ ᱡᱮᱢᱚᱱ ᱡᱟᱦᱟᱱᱟᱜ ᱡᱤᱱᱤᱥ ᱵᱟᱵᱚᱱ ᱵᱟᱰᱟᱭᱟ ᱛᱚ ᱟᱵᱚ ᱡᱩᱫᱤ ᱚᱱᱟ ᱥᱳᱥᱟᱞ ᱢᱤᱰᱤᱭᱟ ᱨᱮᱵᱚᱱ ᱧᱮᱞᱟ ᱮᱱᱠᱷᱟᱱ ᱵᱟᱝ ᱵᱟᱰᱟᱭ ᱡᱤᱱᱤᱥ ᱵᱚᱱ ᱪᱮᱫᱽ ᱫᱟᱲᱮᱭᱟᱜᱼᱟ ᱦᱮᱸ ᱥᱮ, ᱟᱨ ᱡᱟᱸᱦᱟᱸᱭ ᱟᱭᱢᱟ ᱞᱮᱠᱟᱱ ᱦᱚᱲ ᱢᱮᱱᱟᱜ ᱵᱚᱱᱟ᱾ ᱡᱟᱦᱟᱸᱭ ᱜᱤᱫᱽᱨᱟᱹ ᱚᱞᱚᱜ ᱯᱟᱲᱦᱟᱜ ᱞᱟᱹᱜᱤᱫ ᱠᱚ ᱠᱚᱥᱴᱚᱜ ᱠᱟᱱᱟ ᱩᱱᱠᱩ ᱡᱟᱦᱟᱸᱭ ᱴᱤᱭᱩᱥᱚᱱ ᱠᱚ ᱵᱟᱠᱚ ᱧᱟᱢᱮᱜᱼᱟ, ᱛᱚ ᱮᱱᱠᱷᱟᱱ ᱩᱱᱠᱩ ᱯᱩᱭᱥᱟ ᱠᱚ ᱵᱟᱝᱠᱚ ᱮᱢ ᱫᱟᱲᱮᱭᱟᱜ ᱠᱟᱱ ᱠᱷᱟᱱ ᱥᱳᱥᱟᱞ ᱢᱤᱰᱤᱭᱟ ᱠᱮ ᱡᱟᱹᱨᱭᱮ ᱦᱚᱸ ᱯᱷᱤᱨᱤ ᱮᱯᱥ ᱚᱱᱠᱟ ᱠᱳᱨᱥ ᱢᱮᱱᱟᱜᱼᱟ ᱡᱮ ᱠᱩ ᱯᱟᱲᱦᱟᱣ ᱫᱟᱲᱮᱭᱟᱜ ᱠᱟᱱᱟ ᱦᱳᱭᱥᱮ, ᱟᱨ ᱥᱳᱥᱟᱞ ᱢᱤᱰᱤᱭᱟ ᱫᱚ ᱚᱱᱠᱟᱱ ᱡᱤᱱᱤᱥ ᱠᱟᱱᱟ ᱡᱟᱦᱟᱸᱭ ᱦᱚᱲ ᱢᱟᱱᱮ ᱪᱮᱫᱽ ᱤᱧ ᱞᱟᱹᱭᱟ ᱱᱤᱛᱚᱜ ᱥᱳᱥᱟᱞ ᱢᱤᱰᱤᱭᱟ ᱨᱮ ᱩᱱᱟᱹᱜ ᱦᱚᱲ ᱢᱚᱛᱞᱚᱵ ᱠᱚ ᱞᱟᱹᱴᱩᱜ ᱠᱟᱱᱟ ᱢᱚᱡᱽ ᱠᱟᱹᱢᱤᱭ ᱫᱟᱠᱚ ᱥᱮ ᱵᱷᱤᱰᱭ ᱠᱚ ᱵᱮᱱᱟᱣ ᱫᱟ ᱥᱮ ᱟᱭᱢᱟ ᱞᱮᱠᱟᱱ ᱴᱮᱠᱱᱤᱠ ᱢᱮᱱᱟᱜ-ᱟ ᱡᱮ ᱚᱱᱟᱛᱮ ᱯᱚᱭᱥᱟᱢ ᱠᱟᱢᱟᱣ ᱫᱟᱲᱤᱟ ᱦᱮᱸᱥᱮ᱾
ᱦᱮᱸ ᱦᱮᱸ
ᱟᱨ ᱟᱭᱢᱟ ᱞᱮᱠᱟᱱ ᱚᱝᱠᱟᱱ ᱡᱤᱱᱤᱥ ᱦᱚᱸ ᱢᱮᱱᱟ ᱟ ᱡᱮ ᱥᱳᱥᱟᱞ ᱢᱤᱰᱤᱭᱟ ᱛᱮ ᱦᱚᱲ ᱵᱚᱨᱵᱟᱫᱚᱜ ᱠᱟᱱᱟ ᱠᱚ᱾ ᱞᱟᱹᱤᱧ ᱠᱤ ᱮᱱᱰᱨᱚᱭᱮᱰ ᱯᱷᱳᱱ ᱢᱤᱫᱴᱮ ᱮᱱᱰᱨᱚᱭᱮᱰ ᱯᱷᱳᱱ ᱡᱚᱫᱤ ᱢᱤᱫᱴᱮᱱ ᱦᱚᱲ ᱴᱷᱮᱡ ᱛᱮᱦᱮᱱᱟ ᱛᱚ ᱩᱱᱤ ᱟᱭᱢᱟ ᱡᱤᱱᱤᱥᱮ ᱪᱤᱫ ᱫᱟᱲᱤᱟ᱾ ᱟᱨ ᱡᱩᱫᱤ ᱚᱱᱟᱠᱚ ᱞᱟᱭᱤᱱ ᱨᱮ ᱩᱱᱤ ᱢᱚᱸᱡᱽ ᱞᱟᱭᱤᱱ ᱨᱮ ᱵᱟᱭ ᱪᱟᱞᱟᱜᱟ ᱮᱱᱠᱷᱟᱱ ᱩᱱᱤ ᱦᱚᱲ ᱟᱭᱢᱟ ᱡᱤᱱᱤᱥ ᱥᱮ ᱵᱟᱹᱲᱤᱡ ᱦᱚᱭ ᱫᱟᱲᱤ-ᱟ᱾ ᱪᱮᱫᱟᱜ ᱥᱮ ᱟᱭᱢᱟ ᱞᱮᱠᱟᱱ ᱦᱚᱲ ᱜᱮᱢ ᱨᱮᱱᱟᱜ ᱞᱟᱛ ᱞᱟᱜᱟᱣ ᱠᱚ ᱠᱟᱱᱟ ᱦᱮᱸᱥᱮ?
ᱦᱮᱸ
ᱡᱮ ᱠᱤᱧ ᱞᱟᱹᱭᱟ ᱜᱮᱢ ᱡᱟᱦᱟᱸᱭ ᱦᱚᱲᱮ ᱜᱟᱛᱤᱜ ᱠᱟᱱᱟ ᱮᱱᱠᱷᱟᱱ ᱩᱱᱤ ᱫᱚ ᱢᱤᱴᱮᱱ ᱱᱮᱥᱟᱹ ᱞᱮᱠᱟ ᱞᱟᱜᱟᱣᱟᱭ ᱠᱟᱱᱟ᱾
ᱥᱮᱛᱟᱜ ᱟᱹᱭᱩᱵ ᱛᱤᱠᱤᱱ ᱩᱱᱤᱫᱚ ᱢᱚᱵᱟᱭᱤᱞ ᱨᱮᱜᱤ ᱛᱟᱦᱮᱱᱟᱭ᱾ ᱩᱯᱚᱨ ᱠᱷᱚᱱ ᱛᱤᱨᱮᱭ ᱡᱚᱢᱮ-ᱟ ᱛᱤᱨᱮᱭ ᱧᱩᱭᱮ-ᱟ ᱪᱤᱜ ᱦᱚᱸ ᱚᱱᱟ ᱨᱮᱱᱟᱜ ᱫᱤᱥᱟᱹ ᱯᱚᱭᱥᱟ ᱵᱟᱹᱱᱩᱜ ᱛᱟᱭᱟ᱾
ᱚ ᱢᱟᱱᱮ ᱴᱟᱹᱭᱤᱢ ᱴᱮᱵᱤᱞ ᱵᱟᱹᱱᱩᱜ ᱛᱟᱭᱟ ᱢᱟᱱᱮ ᱛᱤᱨᱮ ᱡᱚᱢᱟᱭ ᱧᱩᱭᱟ ᱢᱟᱱᱮ ᱴᱷᱤᱠᱟᱹᱱ ᱵᱟᱹᱱᱩᱜ ᱛᱭᱟ ᱩᱱᱤᱫᱚ ᱦᱟᱱᱮ ᱢᱚᱵᱟᱭᱤᱞ ᱨᱮᱜᱮ ᱩᱭᱩᱝ ᱛᱷᱤᱨ ᱠᱟᱜ ᱜᱮ,
ᱦᱳᱭ ᱟᱨ ᱚᱱᱠᱟ ᱚᱱᱠᱟᱛᱮ ᱵᱟᱹᱭ ᱵᱟᱹᱭᱛᱮ ᱩᱱᱤᱭᱟᱜ ᱵᱨᱮᱱ ᱦᱚᱸ ᱠᱷᱟᱨᱟᱯᱚᱜ ᱠᱟᱱ ᱛᱟᱭᱟ ᱦᱮᱸᱥᱮ? ᱪᱮᱫᱟᱜ ᱥᱮ ᱩᱱᱤ ᱟᱨ ᱱᱟ ᱠᱤ ᱦᱚᱲ ᱥᱟᱶ ᱫᱩᱲᱩᱵ ᱯᱟᱱᱛᱮᱜ ᱞᱟᱹᱜᱤᱫ ᱥᱳᱢᱚᱭᱮ ᱧᱟᱢᱟ ᱥᱮ ᱜᱚ ᱵᱟᱵᱟ ᱵᱚᱭᱦᱟ ᱠᱚ ᱥᱟᱶ ᱜᱟᱞ ᱢᱟᱨᱟᱜ ᱞᱟᱹᱜᱤᱫ ᱥᱚᱢᱚᱭᱮ ᱧᱟᱢᱟ ᱦᱳᱭ ᱥᱮ᱾
ᱟᱨ ᱚᱱᱠᱟ ᱚᱱᱠᱟᱛᱮ ᱩᱱᱤᱭᱟᱜ ᱪᱤ ᱦᱩᱭᱩᱜ ᱠᱟᱱ ᱛᱟᱭᱟ ᱟᱭᱟᱜ ᱵᱚᱦᱚᱜ ᱨᱮ ᱢᱟᱱᱮ ᱡᱟᱦᱟᱸ ᱠᱚ ᱫᱤᱢᱟᱜᱽ ᱟᱵᱚᱣᱟᱜ ᱠᱟᱱᱟ ᱚᱱᱟᱨᱮ ᱫᱷᱤᱨᱮ ᱫᱷᱤᱨᱮ ᱛᱮ ᱩᱱᱤᱭᱟᱜ ᱟᱥᱟᱹᱨ ᱯᱟᱲᱟᱜ ᱠᱟᱱ ᱛᱟᱭᱟ ᱢᱟᱱᱮ ᱵᱟᱹᱲᱤᱡ ᱥᱟᱝᱜᱟᱛ ᱯᱟᱲᱟᱜ ᱠᱟᱱᱟ᱾ ᱡᱟᱦᱟᱸᱭ ᱦᱚᱲ ᱛᱷᱚᱲᱟ ᱦᱚᱲ ᱥᱟᱶᱛᱮ ᱵᱟᱭ ᱫᱩᱲᱩᱵ ᱯᱟᱱᱛᱤ ᱟ ᱵᱟᱭ ᱨᱚᱲ ᱜᱟᱞᱢᱟᱨᱟ ᱟ ᱛᱚ ᱵᱟᱹᱭ ᱵᱟᱹᱭᱛᱮ ᱩᱱᱤ ᱴᱷᱮᱡ ᱥᱮ ᱟᱹᱰᱤ ᱜᱟᱱ ᱮᱫᱽᱨᱤ ᱟᱹᱰᱤ ᱜᱟᱱ ᱡᱟᱹᱥᱛᱤ ᱦᱳᱭᱳᱜ ᱛᱟᱭ ᱛᱟᱦᱮᱸᱱᱟ᱾ ᱢᱟᱱᱮ ᱪᱮᱫ ᱦᱚᱲ ᱴᱷᱮ ᱢᱤᱫ ᱴᱮᱡ ᱫᱩᱲᱩᱵ ᱯᱟᱱᱛᱤ ᱜᱟᱞᱢᱟᱨᱟᱣ ᱛᱮ ᱢᱤᱜᱴᱮᱡ ᱮᱱᱴᱤᱴᱚᱠᱥᱮᱱ ᱧᱩᱛᱩᱢᱟᱱ ᱢᱤᱫ ᱡᱤᱱᱤᱥ ᱠᱩ ᱢᱮᱛᱟᱜ-ᱟ ᱡᱟᱦᱟᱸ ᱠᱤ ᱟᱵᱚᱣᱟᱜ ᱢᱟᱭᱤᱱᱰ ᱨᱮ ᱨᱤᱞᱤᱡᱚᱜ ᱠᱟᱱᱟ ᱛᱷᱚᱲᱟ ᱚᱱᱟ ᱡᱩᱫᱤ ᱨᱤᱞᱤᱡᱽ ᱞᱮᱱᱠᱷᱟᱡ ᱦᱚᱲ ᱛᱷᱚᱲᱟ ᱵᱤᱦᱮᱵᱷᱤᱭᱟᱨ ᱠᱚᱨᱮᱜ ᱢᱚᱸᱡᱽ ᱛᱮᱠᱚ ᱵᱤᱦᱮᱵᱤᱦᱟᱨᱟ᱾ ᱟᱨ ᱢᱚᱸᱡᱽ ᱛᱮᱠᱚ ᱨᱚᱲ ᱜᱟᱞ ᱢᱟᱨᱟᱜᱟ-ᱟ ᱢᱟᱱᱮ ᱯᱮᱥᱮᱱᱥ ᱢᱤᱴᱮᱡ ᱦᱤᱡᱩᱜ ᱠᱟᱱᱟ ᱦᱮᱸᱥᱮ,
ᱟᱨ ᱢᱤᱜ ᱵᱟᱨ ᱦᱚᱲ ᱚᱝᱠᱟ ᱢᱮᱱᱟᱜ ᱵᱚᱱᱟ ᱡᱟᱦᱟᱸᱭ ᱱᱟᱥᱮᱭᱟᱜ ᱡᱟᱦᱟᱱᱟᱜ ᱟᱢ ᱢᱚᱸᱡᱽ ᱠᱟᱛᱷᱟ ᱦᱚᱸᱢ ᱛᱟᱣᱭᱟ ᱛᱚ ᱦᱟᱱᱤ ᱦᱟᱜ ᱠᱷᱟᱹᱯᱟᱹᱨᱤ ᱞᱟᱹᱜᱤᱫ ᱮ ᱮᱛᱚᱦᱚᱵᱚᱜ-ᱟ ᱮᱫᱽᱨᱮ ᱟᱭ ᱟᱹᱰᱤ ᱜᱟᱱ᱾
ᱚ ᱚᱱᱟ ᱢᱟ ᱦᱮᱸᱜᱮ,
ᱦᱮᱸ ᱟᱨ ᱜᱤᱫᱽᱨᱟᱹ ᱠᱚᱦᱚᱸ ᱡᱟᱦᱟᱸᱭ ᱠᱟᱹᱴᱤᱡ ᱜᱤᱫᱽᱨᱟᱹ ᱡᱩᱫᱤ ᱯᱷᱳᱱᱮ ᱧᱟᱢᱮᱜ ᱠᱟᱱᱟ᱾ ᱮᱱᱠᱷᱟᱱ ᱩᱱᱤ ᱫᱚ ᱠᱟᱹᱴᱤᱡ ᱠᱷᱚᱡ ᱞᱟᱹᱛ ᱞᱟᱜᱟᱣᱟᱭ ᱠᱟᱱᱟ ᱟᱨ ᱦᱟᱸᱜ ᱮ ᱵᱟᱹᱲᱤᱡᱚᱜ ᱠᱟᱱᱟ᱾ ᱥᱳᱥᱟᱞ ᱢᱤᱰᱤᱭᱟ ᱠᱮ ᱡᱟᱹᱨᱤᱭᱮ ᱦᱮᱸ ᱥᱮ᱾
ᱦᱚᱸ ᱚᱱᱟ ᱢᱟ ᱵᱟᱹᱲᱤᱡᱚᱜ ᱠᱟᱱ ᱛᱟᱦᱮᱱᱮ ᱚᱞᱚᱜ ᱯᱟᱲᱦᱟᱜ ᱨᱮ ᱢᱚᱱᱮ ᱦᱚᱸ ᱵᱟᱝ ᱛᱟᱦᱮᱱ ᱛᱟᱭᱟ ᱠᱷᱟᱹᱞᱤ
ᱦᱳᱭ ᱠᱟᱴᱩᱱᱮ ᱧᱮᱞᱟ ᱛᱚ ᱵᱷᱤᱰᱤᱭᱳᱭ ᱧᱮᱞᱟ᱾
ᱦᱩᱸ
ᱢᱚᱛᱞᱚᱵᱽ ᱢᱤᱜ ᱵᱟᱨ ᱜᱚ ᱵᱟᱵᱟ ᱦᱚᱸᱚᱝᱠᱟ ᱢᱮᱱᱟᱜ ᱵᱚᱱᱟ ᱡᱮ ᱜᱤᱫᱽᱨᱟᱹ ᱱᱟᱥᱮᱭᱟᱜ ᱮ ᱨᱟᱜᱟ᱾ ᱛᱚ ᱮᱱᱠᱷᱟᱱ ᱯᱷᱳᱱ ᱮᱢᱟᱭ ᱢᱮ᱾ ᱜᱤᱫᱽᱨᱟᱹ ᱱᱟᱥᱮᱱᱟᱜ ᱵᱟᱭ ᱛᱷᱤᱨᱚᱜ ᱠᱟᱱᱟ᱾ ᱮᱱᱠᱷᱟᱱ ᱯᱷᱳᱱ ᱮᱢᱟᱭ ᱢᱮ᱾ ᱢᱮᱱᱠᱷᱟᱱ ᱱᱚᱣᱟ ᱠᱚᱫᱚ ᱵᱟᱹᱲᱤᱡ ᱡᱤᱱᱤᱥ ᱠᱟᱱᱟ ᱥᱮ᱾
ᱦᱮᱸ ᱚᱱᱟ ᱢᱟ ᱵᱟᱹᱲᱤᱡ ᱡᱤᱱᱤᱥ ᱠᱟᱱᱟᱭ᱾ ᱡᱮᱦᱮᱛᱩ ᱩᱱᱤ ᱫᱚ ᱢᱤᱫᱴᱟᱝ ᱦᱚᱯᱚᱱ ᱜᱤᱫᱽᱨᱟᱹ ᱠᱟᱱᱟᱭ ᱥᱮ᱾ ᱱᱟᱵᱟᱞᱚᱠ
ᱵᱟᱹᱲᱤᱡ ᱟᱨ ᱵᱮᱥ ᱫᱚ ᱪᱮᱫ ᱠᱚ ᱢᱮᱛ
ᱦᱳᱭ ᱩᱱᱤ ᱫᱚ ᱵᱟᱭ ᱵᱩᱡᱽ ᱫᱟᱲᱮᱭᱟᱜ ᱛᱮ ᱡᱮ ᱱᱚᱣᱟ ᱵᱟᱹᱲᱤᱡ ᱠᱟᱱᱟ ᱥᱮ ᱱᱚᱣᱟ ᱵᱷᱟᱜᱤᱭᱟᱜ ᱠᱟᱱᱟ᱾ ᱟᱨ ᱪᱮᱜᱠᱟ ᱠᱟᱹᱴᱤᱡ ᱠᱷᱚᱱᱟᱜ ᱥᱤᱠᱷᱟᱢ ᱮᱢᱟᱭᱟ᱾ ᱛᱚ ᱩᱱᱤ ᱫᱚ ᱚᱱᱠᱟ ᱜᱮᱛᱚ ᱯᱚᱨᱤᱵᱚᱨᱛᱚᱱ ᱦᱩᱭᱩᱜ ᱛᱟᱭᱟ ᱦᱟᱯᱮᱱ ᱫᱤᱱ᱾
ᱦᱳᱭ ᱟᱫᱚ ᱚᱱᱮ ᱚᱱᱮ ᱚᱱᱟ ᱞᱮᱠᱟᱛᱮ ᱵᱚᱞᱮ ᱟᱨ ᱡᱮᱢᱚᱱ ᱡᱟᱦᱟᱸᱭ ᱛᱷᱚᱲᱟ ᱜᱟᱱ ᱵᱩᱡᱷᱟᱹᱣᱟᱱ ᱜᱤᱫᱽᱨᱟᱹ ᱚᱞᱚᱜ ᱯᱟᱲᱦᱟᱜ ᱜᱤᱫᱽᱨᱟᱹ ᱠᱟᱱᱟᱭ ᱡᱟᱦᱟᱸᱭ ᱟᱭᱢᱟ ᱞᱮᱠᱟᱱ ᱜᱤᱫᱽᱨᱟᱹ ᱧᱮᱞᱚᱜ ᱠᱟᱱᱟ ᱠᱚ ᱥᱳᱥᱟᱞ ᱢᱤᱰᱤᱭᱟ ᱨᱮ ᱨᱮᱸᱜᱮᱜ ᱱᱟᱪᱟᱨ ᱠᱚ ᱛᱟᱦᱮᱱ ᱠᱟᱱᱟ᱾ ᱪᱮᱱᱮᱞ ᱠᱚ ᱵᱮᱱᱟᱣᱮᱜ ᱠᱟᱱᱟ ᱵᱤᱰᱤᱭᱳ ᱠᱚ ᱮᱛᱚᱦᱚᱵ ᱮᱫᱟ ᱟᱨ ᱚᱱᱟ ᱵᱷᱤᱰᱭᱳ ᱟᱭᱢᱟ ᱜᱟᱱ ᱦᱚᱲ ᱠᱚ ᱧᱮᱞᱮᱜ ᱠᱟᱱᱟ᱾ ᱯᱩᱨᱟᱹ ᱫᱤᱥᱚᱢ ᱨᱮᱱ ᱦᱚᱲ ᱠᱚ ᱧᱮᱞᱮᱜ ᱠᱟᱱᱟ ᱦᱳᱭ ᱥᱮ
ᱚᱱᱟ ᱦᱚ ᱦᱮᱸ ᱤᱱᱴᱟᱨᱱᱮᱴ ᱜᱚᱴᱟ ᱫᱤᱥᱚᱢ ᱦᱚᱲ ᱜᱮᱛᱚᱭ ᱧᱮᱞᱟᱭ᱾ ᱥᱳᱥᱟᱞ ᱢᱤᱰᱤᱭᱟ ᱫᱚ ᱢᱤᱫᱴᱟᱱ ᱢᱤᱫᱴᱟᱝ ᱥᱳᱥᱟᱞ ᱢᱤᱰᱤᱭᱟ ᱨᱮ ᱢᱤᱫᱴᱟᱝ ᱵᱷᱤᱰᱭᱳᱢ ᱟᱲᱟᱜ ᱦᱚᱸ ᱚᱱᱟᱢᱟ ᱦᱮᱸᱜᱮ
ᱦᱳᱭ ᱵᱷᱟᱹᱜᱤ ᱞᱟᱭᱤᱱ ᱨᱮᱠᱚ ᱪᱟᱞᱟᱜ ᱠᱟᱱᱟ᱾ ᱮᱱᱠᱷᱟᱱ ᱯᱚᱭᱥᱟ ᱟᱨᱡᱟᱣ ᱦᱩᱭᱩᱜ ᱠᱟᱱ ᱛᱟᱠᱚᱣᱟ᱾ ᱵᱟᱹᱲᱤᱡ ᱞᱟᱭᱤᱱ ᱨᱮᱠᱚ ᱪᱟᱞᱟᱜ ᱚᱱᱟ ᱮᱱᱠᱷᱟᱱ ᱩᱱᱠᱩᱣᱟᱜ ᱢᱟᱭᱤᱱᱰ ᱵᱟᱹᱲᱤᱜᱚᱜ ᱠᱟᱱ ᱛᱟᱠᱚᱣᱟ ᱦᱮᱸ ᱥᱮ᱾
ᱦᱮᱸ
ᱟᱨ ᱚᱱᱠᱟ ᱟᱭᱢᱟ ᱞᱮᱠᱟᱱ ᱡᱤᱱᱤᱥ ᱢᱮᱱᱟᱜᱼᱟ᱾ ᱥᱳᱥᱟᱞ ᱢᱤᱰᱤᱭᱟ ᱠᱮ ᱡᱟᱹᱨᱤᱭᱮ ᱵᱚᱦᱩᱛ ᱠᱤᱪᱷᱩᱢ ᱪᱮᱠᱟ ᱫᱟᱲᱮᱜᱼᱟ᱾ ᱡᱩᱫᱤ ᱡᱟᱦᱟᱸᱱᱟᱜ ᱪᱤᱠᱟ ᱥᱟᱱᱟ ᱤᱪᱪᱷᱟᱹ ᱢᱮᱱᱟᱜ ᱛᱟᱢᱟ ᱠᱷᱟᱱ ᱫᱚ ᱦᱮᱸᱥᱮ᱾
ᱦᱮᱸ ᱟᱹᱰᱤ ᱠᱤᱪᱷᱩᱢ ᱠᱚᱨᱟᱣ ᱫᱟᱲᱮᱭᱟᱜᱼᱟ᱾ ᱟᱢ ᱥᱳᱥᱟᱞ ᱢᱤᱰᱤᱭᱟ ᱪᱟᱞᱟᱛᱮ ᱡᱟᱦᱟᱸᱱᱟᱜ ᱜᱮ ᱟᱢᱟᱜ ᱢᱟᱱᱮ
ᱦᱚᱲ ᱞᱟᱹᱜᱤᱫ ᱫᱚ ᱟᱭᱢᱟ ᱠᱤᱪᱷᱩ ᱜᱚᱲᱚ ᱧᱟᱢᱚᱜ ᱠᱟᱱᱟ᱾ ᱟᱨ ᱡᱟᱦᱟᱸᱭ ᱜᱤᱫᱽᱨᱟᱹ ᱵᱟᱝᱠᱚ ᱚᱞᱚᱜ ᱯᱟᱲᱦᱟᱜᱚᱜ ᱠᱟᱱᱟ ᱩᱱᱠᱩ ᱞᱟᱹᱜᱤᱜ ᱫᱚ ᱞᱟᱹᱭᱟᱹᱧ ᱠᱤ ᱢᱤᱫ ᱥᱮᱫ ᱠᱷᱚᱭ ᱫᱚ ᱟᱹᱰᱤ ᱜᱟᱱ ᱜᱮ ᱞᱚᱥ ᱦᱩᱭᱩᱜ ᱠᱟᱱᱟ᱾ ᱪᱮᱫᱟᱜ ᱥᱮ ᱱᱤᱛᱚᱜ ᱱᱚᱜᱼᱚᱭ ᱠᱳᱢᱯᱟᱹᱱᱤ ᱨᱤᱪᱟᱨᱡᱽ ᱦᱚᱸ ᱟᱭᱢᱟᱭ ᱵᱟᱲᱦᱟᱣ ᱠᱮᱜᱼᱟ ᱟᱨ ᱪᱮᱛᱟᱱ ᱠᱷᱚᱱ ᱢᱤᱫᱴᱮᱡ ᱞᱟᱹᱴᱩ ᱯᱷᱳᱱ ᱛᱮᱦᱮᱱᱟ᱾ ᱮᱱᱠᱷᱟᱱ ᱵᱟᱢ ᱨᱤᱪᱟᱨᱡᱟ ᱮᱱᱠᱷᱟᱱ ᱩᱱᱤ ᱦᱚᱲᱮ ᱯᱟᱜᱽᱞᱟ ᱩᱛᱟᱹᱨᱚᱜᱼᱟ᱾ ᱦᱩᱭᱩᱜ ᱠᱟᱱᱟ ᱥᱮ ᱵᱟᱝ
ᱦᱚᱸ ᱦᱮᱸ ᱚᱱᱟ ᱢᱟ ᱦᱮᱸ ᱜᱮ ᱢᱟᱱᱮ ᱪᱮᱠᱟ ᱢᱟᱱᱮ ᱯᱷᱳᱱ ᱨᱮ ᱡᱩᱫᱤ ᱨᱤᱪᱟᱨᱡᱽ ᱵᱟᱝ ᱛᱟᱦᱮᱱ ᱩᱱᱤ ᱢᱚᱱᱮᱭᱟ᱾ ᱡᱮ ᱩᱱᱤ ᱢᱚᱱᱮᱭᱟᱭ ᱮᱠᱞᱟ ᱮᱠᱞᱟ ᱜᱮ ᱢᱤᱱᱟᱧ ᱞᱮᱠᱟ᱾
ᱦᱳᱭ ᱢᱤᱜ ᱵᱮᱲᱟ ᱩᱱᱤ ᱫᱟᱠᱟ ᱵᱟᱭ ᱡᱚᱢᱟ᱾ ᱮᱱᱠᱷᱟᱱ ᱩᱱᱤ ᱨᱤᱪᱟᱨᱡ ᱫᱚ ᱵᱚᱞᱮ ᱫᱚᱨ ᱠᱟᱨᱟᱭ ᱠᱟᱱ ᱜᱮᱭᱟ ᱦᱳᱭ ᱥᱮ
ᱦᱳᱭ
ᱟᱨ ᱟᱯᱮ ᱥᱮᱱ ᱫᱚ ᱛᱚᱵᱮ ᱪᱮᱫ ᱞᱮᱠᱟ ᱵᱤᱨ ᱫᱤᱥᱚᱢ ᱠᱟᱱᱟ ᱥᱮ ᱴᱟᱺᱰᱤ ᱫᱤᱥᱚᱢ ᱵᱤᱨᱵᱩᱨᱩ
ᱟᱞᱮ ᱥᱮᱫ ᱫᱚ ᱵᱤᱨ ᱵᱟ ᱥᱚᱦᱚᱨ ᱵᱟᱡᱟᱨ ᱦᱚᱸ ᱵᱟᱝ ᱠᱟᱱᱟ᱾ ᱵᱤᱨ ᱵᱩᱨᱩ ᱦᱚᱸ ᱵᱟᱝ ᱠᱟᱱᱟ᱾ ᱮᱠᱫᱚᱢ ᱯᱷᱟᱸᱠᱟ ᱰᱟᱹᱦᱤ ᱟᱞᱮ ᱥᱮᱫ ᱫᱚ ᱟᱨ ᱟᱯᱮᱥᱮᱫ?
ᱟᱞᱮᱥᱱ ᱫᱚ ᱵᱤᱨ ᱵᱩᱨᱩ ᱦᱚᱸ ᱢᱮᱱᱟᱜ ᱜᱮᱭᱟ ᱟᱨ ᱴᱟᱺᱰᱤ ᱦᱚᱸ ᱢᱮᱱᱟᱜ ᱜᱮᱭᱟ ᱟᱨ ᱥᱚᱦᱚᱨ ᱵᱟᱡᱟᱨ ᱦᱚᱸᱞᱮ ᱥᱩᱨᱩᱜ ᱜᱮᱭᱟ᱾
ᱛᱚ ᱟᱯᱮᱥᱮᱫ ᱡᱤᱵᱽ ᱡᱤᱭᱟᱹᱞᱤ ᱠᱚ ᱪᱮᱜ ᱠᱟ ᱢᱮᱱᱟᱜ ᱠᱚᱣᱟ ᱢᱟᱱᱮ ᱦᱟᱹᱛᱤ ᱠᱚ ᱢᱮᱱᱟᱜ ᱠᱚᱣᱟ ᱥᱮ ᱵᱟᱝ? ᱚᱱᱛᱮ ᱦᱟᱹᱛᱤ
ᱦᱚᱭ ᱚᱱᱠᱟᱱᱟᱜ ᱵᱤᱨ ᱵᱩᱨᱩ ᱫᱚ ᱱᱟᱦᱟᱜ ᱵᱟᱹᱱᱩᱜᱼᱟ ᱟᱨ ᱢᱮᱱᱠᱷᱟᱱ ᱠᱚᱠᱷᱚᱱᱚ ᱠᱚᱠᱷᱚᱱᱚ ᱟᱞᱮᱥᱱ ᱦᱟᱹᱛᱤ ᱦᱤᱡᱩᱜ ᱜᱮᱭᱟ ᱡᱮᱢᱚᱱ ᱦᱩᱭᱩᱜ ᱠᱟᱱᱟ ᱪᱟᱥ ᱟᱵᱚᱱ ᱥᱮ ᱪᱟᱥ ᱠᱟᱛᱮᱜ ᱡᱮᱢᱚᱱ ᱦᱟᱸᱜ ᱦᱩᱲᱩ ᱜᱮᱞᱮᱜ ᱫᱷᱩᱨᱟᱹᱜᱼᱟ ᱛᱚᱠᱷᱚᱱ ᱦᱟᱛᱤ ᱠᱚᱠᱚ ᱦᱤᱡᱩᱜ ᱛᱟᱦᱮᱱ ᱜᱮᱭᱟ ᱾ ᱢᱮᱱᱠᱷᱟᱱ ᱟᱹᱰᱤ ᱵᱚᱛᱚᱨ ᱵᱩᱡᱷᱟᱹᱜᱼᱟ ᱾
ᱦᱮᱸ ᱦᱮᱸ
ᱟᱭᱢᱟ ᱞᱮᱠᱟᱱ ᱦᱚᱲ ᱠᱚ ᱡᱚᱴᱟᱜ ᱛᱟᱦᱮᱱᱟ ᱟᱨ ᱩᱱᱠᱩ ᱮᱴᱟᱜ ᱥᱮᱱ ᱠᱚ ᱞᱟᱜᱟ ᱠᱟᱠᱚ ᱞᱟᱹᱜᱤᱜ ᱟᱭᱢᱟ ᱞᱮᱠᱟᱱ ᱦᱚᱲ ᱠᱚ ᱡᱚᱴᱟᱜ ᱛᱟᱦᱮᱱ ᱜᱮᱭᱟ ᱾
ᱦᱮᱸ
ᱪᱮᱫᱟᱜ ᱥᱮ ᱩᱱᱠᱩ ᱫᱚ ᱡᱟᱱᱣᱟᱨ ᱠᱟᱱᱟ ᱠᱚ ᱩᱱᱠᱩ ᱫᱚ ᱵᱟᱝ ᱠᱚ ᱵᱟᱰᱟᱭ ᱥᱮ ᱾ ᱪᱮᱫ ᱵᱩᱜᱤ ᱪᱮᱫ ᱵᱟᱹᱲᱤ ᱟᱨ ᱦᱚᱲ ᱩᱱᱠᱩ ᱥᱟᱢᱟᱝ ᱨᱮᱢ ᱦᱮᱜ ᱞᱮᱱᱠᱷᱟᱡ ᱫᱚᱠᱩ ᱩᱱᱠᱩ ᱠᱚ ᱮᱫᱨᱮᱜ ᱛᱟᱦᱮᱱ ᱜᱮᱭᱟ ᱟᱨ ᱟᱭᱢᱟ ᱞᱮᱠᱟᱱ ᱦᱚᱲ ᱚᱱᱠᱟ ᱛᱮᱠᱚ ᱵᱚᱸᱜᱟ ᱛᱟᱞᱟᱣᱟᱠᱟᱱᱟ ᱚᱠᱚᱭ ᱫᱚᱠᱚ ᱞᱮᱵᱮᱫ ᱜᱚᱡ ᱦᱚᱪᱚᱣ ᱠᱟᱱᱟ ᱾
ᱢᱟᱱᱮ ᱟᱹᱰᱤ ᱜᱟᱱ ᱡᱟᱜᱟ ᱨᱮᱜᱮ ᱚᱱᱠᱟ ᱠᱷᱚᱵᱚᱨ ᱟᱸᱡᱚᱢᱚᱜᱼᱟ ᱛᱚ ᱡᱮ ᱱᱚᱝᱠᱟ ᱛᱤᱞᱞᱟᱹ ᱵᱚᱸᱜᱟ ᱛᱟᱞᱟ ᱚᱱᱟ ᱠᱚ ᱢᱟᱱᱮ ᱩᱱᱠᱩ ᱡᱩᱫᱤᱢ ᱨᱟᱹᱜᱤ ᱦᱚᱪᱚ ᱞᱮᱠᱚ ᱠᱷᱟᱱ ᱢᱤᱫ ᱫᱷᱟᱣ ᱚᱱᱠᱟ
ᱦᱚᱭ ᱦᱚᱭ ᱠᱟᱛᱷᱟ ᱫᱚ ᱚᱱᱮ ᱚᱱᱠᱟ ᱜᱮ ᱦᱩᱭᱩᱜ ᱠᱟᱱᱟ ᱥᱮ ᱟᱨ ᱦᱚᱲᱟᱜ ᱟᱵᱚ ᱵᱟᱵᱚᱱ ᱵᱩᱡᱷᱟᱹᱣ ᱛᱟᱦᱮᱱᱟ ᱩᱱᱠᱩ ᱫᱚ ᱪᱮᱫ ᱩᱱᱠᱩ ᱫᱚ ᱢᱤᱫ ᱥᱮᱱ ᱩᱱᱠᱩ ᱫᱚ ᱥᱤᱫᱷᱟᱹ ᱜᱮᱠᱚ ᱪᱟᱞᱟᱜᱼᱟ ᱩᱱᱠᱩ ᱫᱚ ᱦᱟᱱᱛᱮ ᱱᱟᱛᱮ ᱵᱟᱝ ᱠᱚ ᱠᱚᱭᱚᱜ ᱛᱟᱦᱮᱱᱟ ᱢᱮᱱ ᱥᱮᱱ ᱜᱮᱠᱚ ᱪᱟᱞᱟᱜᱼᱟ ᱟᱫᱚ ᱪᱮᱫ ᱠᱚ ᱪᱮᱤᱠᱟᱭᱟ ᱦᱚᱲ ᱫᱚ ᱞᱟᱦᱟᱥᱮᱱ ᱠᱷᱚᱱ ᱠᱚ ᱮᱥᱮᱫ ᱠᱣᱟᱜ ᱜᱚᱞᱟ ᱟᱠᱚ ᱟᱭᱢᱟ ᱨᱚᱠᱚᱢ ᱡᱚᱨ ᱡᱚᱨ ᱛᱮᱠᱚ ᱨᱚᱲᱟ ᱾ ᱦᱚᱭ ᱟᱫᱚ ᱩᱱᱠᱩ ᱫᱚ ᱪᱮᱫ ᱛᱚᱠᱷᱚᱱ ᱩᱱᱤ ᱫᱚ ᱢᱤᱫᱴᱮᱡ ᱡᱟᱱᱣᱟᱨ ᱠᱟᱱᱟᱭ ᱩᱱᱤ ᱦᱩᱫᱤᱥᱚᱜᱼᱟ ᱠᱤ ᱤᱧ ᱯᱟᱥᱮᱜ ᱠᱚ ᱡᱟᱦᱟᱸ ᱞᱮᱠᱟᱭ ᱤᱧᱟ ᱤᱧᱟᱜ ᱟᱞᱚ ᱠᱷᱚᱛᱤ ᱦᱩᱭᱩᱜ ᱞᱟᱹᱜᱤᱫ ᱩᱱᱤ ᱟᱡ ᱨᱮᱱ ᱦᱚᱯᱚᱱ ᱠᱚ ᱞᱟᱹᱜᱤᱫ ᱟᱞᱚ ᱠᱷᱚᱛᱤ ᱦᱩᱭᱩᱜ ᱞᱟᱹᱜᱤᱫ ᱩᱱᱤ ᱫᱚ ᱵᱟᱧᱪᱟᱜ ᱜᱮᱭᱟᱭ ᱛᱚ ᱾
ᱦᱮᱸ ᱩᱱᱤ ᱫᱚ ᱪᱮᱥᱴᱟᱭ ᱜᱮᱭᱟᱭ ᱛᱚ ᱡᱮ ᱤᱧ ᱨᱮᱱ ᱦᱚᱯᱚᱱ ᱟᱨᱚ ᱠᱷᱚᱛᱤ ᱛᱤᱧ ᱢᱟ ᱟᱡ ᱦᱚᱸ ᱩᱱᱤ ᱫᱚ ᱪᱮᱥᱴᱟᱭ ᱜᱮᱭᱟᱭ ᱛᱚ ᱵᱟᱧᱪᱟᱣ ᱨᱮᱱᱟᱜ ᱜᱮ ᱾
ᱛᱮ ᱚᱱᱮ ᱚᱱᱠᱟ ᱞᱮᱠᱟᱛᱮ ᱟᱭᱢᱟ ᱦᱚᱲ ᱠᱚ ᱵᱟᱹᱲᱤᱡᱚᱜ ᱠᱟᱱᱟ ᱾
ᱦᱮᱸ
ᱟᱨ ᱛᱚᱵᱮ ᱟᱯᱮ ᱫᱚ ᱛᱚᱵᱮ ᱤᱥᱠᱩᱞ ᱠᱚᱞᱮᱡᱽ ᱠᱚᱫᱚ?
ᱵᱟᱝ ᱠᱚᱞᱮᱡᱽ ᱪᱟᱞᱟᱜ ᱦᱩᱭᱩᱜ ᱠᱟᱱᱟ ᱾ ᱟᱹᱰᱤ ᱥᱟᱺᱜᱤᱧ ᱜᱮᱭᱟ ᱚᱱᱛᱮ ᱯᱤᱢᱳᱲ ᱪᱟᱞᱟᱜ ᱦᱩᱭᱩᱜᱼᱟ ᱯᱤ ᱢᱳᱲ ᱥᱩᱨ ᱨᱮ ᱢᱤᱫᱴᱟᱝ ᱢᱮᱱᱟᱜᱼᱟ ᱚᱱᱟ ᱥᱩᱨ ᱨᱮᱜᱮ ᱢᱤᱫᱴᱟᱝ ᱵᱷᱩᱨᱛᱤ ᱦᱩᱭ ᱟᱠᱟᱱᱟ ᱚᱱᱟ ᱨᱟᱭᱯᱩᱨ ᱵᱞᱚᱠ ᱢᱚᱦᱟ ᱵᱤᱫᱽᱫᱟᱞᱚᱭ ᱾
ᱦᱚᱭ ᱢᱟᱱᱮ ᱠᱤ ᱟᱯᱮ ᱤᱥᱠᱩᱞ ᱟᱛᱩ ᱤᱥᱠᱩᱞ ᱠᱚᱨᱮ ᱡᱮᱢᱚᱱ ᱠᱟᱹᱴᱤᱡ ᱜᱤᱫᱽᱨᱟᱹ ᱠᱚᱠᱚ ᱯᱟᱲᱦᱟᱜ ᱞᱮᱠᱟ ᱚᱱᱠᱟ ᱡᱟᱦᱟᱱᱟᱜ ᱥᱩᱵᱤᱫᱷᱟ ᱠᱚ ᱢᱮᱱᱟᱜᱼᱟ ᱥᱮ ᱚᱱᱠᱟ ᱫᱚ ᱵᱟᱹᱱᱩᱜ?
ᱦᱮᱸ ᱦᱚᱸ ᱢᱮᱱᱟᱜᱼᱟ ᱥᱩᱵᱤᱫᱷᱟ ᱾ ᱟᱭᱢᱟ ᱜᱤᱫᱽᱨᱟᱹ ᱠᱚ ᱦᱤᱡᱩᱜᱼᱟ ᱦᱩᱸ
ᱦᱚᱭ ᱢᱟᱱᱮ ᱡᱟᱦᱟᱸ ᱠᱚᱨᱮ ᱫᱚ ᱡᱮᱢᱚᱱ ᱟᱛᱩ ᱨᱮ ᱚᱝᱜᱚᱱᱣᱟᱰᱤ ᱦᱩᱭᱱᱟ ᱟᱝᱜᱚᱱᱣᱟᱰᱤ ᱫᱚ ᱟᱛᱩ ᱨᱮ ᱦᱚᱱᱟ ᱪᱟᱭᱤᱮ ᱡᱟᱦᱟᱸᱭ ᱠᱤ ᱟᱭᱢᱟ ᱦᱚᱲ ᱚᱱᱠᱟ ᱢᱮᱱᱟᱜ ᱠᱚᱣᱟ ᱟᱜᱚᱱ ᱵᱟᱲᱤ ᱞᱟᱹᱜᱤᱫ ᱦᱚᱸ ᱜᱤᱫᱽᱨᱟᱹ ᱦᱟᱱᱟ ᱴᱚᱞᱟ ᱤᱫᱤᱴᱚᱠᱟ ᱠᱚ ᱦᱩᱭᱩᱜᱼᱟ ᱱᱟᱣᱟ ᱴᱚᱞᱟ ᱤᱫᱤ ᱦᱚᱴᱚ ᱠᱟ ᱠᱚ ᱦᱩᱭᱩᱜᱼᱟ ᱾
ᱟᱞᱮ ᱱᱚᱰᱮ ᱢᱟᱱᱮ ᱪᱮᱫ ᱥᱩᱵᱤᱫᱟ ᱢᱟᱱᱮ ᱮᱠᱫᱚᱢ ᱢᱟᱡᱷᱟᱹᱨᱤ ᱡᱟᱭᱜᱟᱨᱮ ᱢᱮᱱᱟᱜ ᱛᱚ ᱢᱟᱱᱮ ᱜᱚᱴᱟ ᱢᱟᱱᱮ ᱛᱟᱞᱟᱢᱟᱞᱟ ᱨᱮ ᱯᱟᱲᱟᱜᱼᱟ ᱚᱱᱟ ᱤᱥᱠᱩᱞ ᱫᱚ ᱢᱟᱱᱮ ᱜᱚᱴᱟ ᱟᱛᱩ ᱨᱮᱱ ᱠᱚ ᱜᱤᱫᱽᱨᱟᱹ ᱠᱚ ᱟᱹᱜᱩ ᱚᱴᱚ ᱠᱟᱠᱚ ᱢᱤᱫᱴᱷᱮ ᱜᱮ ᱢᱤᱫᱴᱮᱡ ᱤᱥᱠᱩᱞ ᱜᱮᱛᱚ ᱢᱟᱱᱮ
ᱛᱚᱵᱮ ᱫᱚ ᱟᱹᱰᱤ ᱵᱮᱥ ᱡᱟᱭᱜᱟ ᱨᱮᱜᱮ ᱢᱮᱱᱟᱜᱼᱟ ᱦᱚᱭ ᱥᱮ
ᱦᱮᱸ ᱵᱮᱥ ᱡᱟᱭᱜᱟ ᱨᱮ ᱢᱟᱱᱮ ᱛᱟᱞᱟᱢᱟᱞᱟ ᱨᱮᱱᱟᱜ ᱡᱟᱦᱟᱸ ᱛᱤᱱᱟᱹᱜ ᱟᱹᱛᱩ ᱛᱟᱞᱟᱢᱟᱞᱟ ᱨᱮ ᱢᱮᱱᱟᱜᱼᱟ ᱜᱚᱴᱟ ᱦᱟᱱᱛᱮ ᱱᱟᱛᱮ ᱢᱟᱱᱮ ᱚᱠᱚᱭᱟᱜ ᱦᱚᱸ ᱵᱟᱝ ᱥᱟᱺᱜᱤᱧᱼᱟ, ᱚᱠᱚᱭᱭᱟᱜ ᱦᱚᱸ ᱵᱟᱝ ᱥᱩᱨᱩᱜᱼᱟ, ᱢᱟᱱᱮ᱾
ᱦᱳᱭ ᱟᱨ ᱡᱮᱢᱚᱱ ᱯᱨᱟᱭᱢᱟᱨᱤ ᱤᱥᱠᱩᱞ ᱵᱚᱱ ᱢᱮᱛᱟᱜ ᱠᱟᱱᱟ ᱡᱟᱦᱟᱸ᱾
ᱢᱚᱬᱮ ᱠᱮᱞᱟᱥ ᱫᱷᱟᱹᱵᱤᱡ ᱢᱮᱱᱟᱜᱼᱟ ᱚᱱᱠᱟᱱᱟᱜ ᱤᱥᱠᱩᱞ ᱠᱚ ᱟᱹᱛᱩ ᱠᱷᱚᱱ ᱵᱟᱦᱮᱨᱮ ᱨᱮ ᱢᱮᱱᱟᱜᱼᱟ ᱠᱤ ᱟᱹᱛᱩ ᱨᱮ ᱜᱮ ᱢᱮᱱᱟᱜᱼᱟ᱾
ᱢᱟ ᱟᱹᱛᱩ ᱨᱮᱜᱮ ᱢᱮᱱᱟᱜᱼᱟ, ᱢᱚᱬᱮ ᱠᱮᱞᱟᱥ ᱦᱟᱹᱵᱤᱡ ᱫᱚ ᱵᱟᱹᱱᱩᱜ ᱟᱢ ᱯᱷᱩᱨ ᱠᱮᱞᱟᱥ ᱦᱟᱹᱵᱤᱡ ᱢᱮᱱᱟᱜᱼᱟ᱾
ᱚ ᱟᱪᱪᱷᱟ ᱟᱪᱪᱷᱟ ᱟᱞᱮᱥᱮᱫ ᱫᱚ ᱱᱚᱝᱠᱟ ᱟᱹᱛᱩ ᱢᱩᱪᱟᱹᱫ ᱥᱮᱫ ᱨᱮ ᱢᱮᱱᱟᱜᱼᱟ, ᱢᱚᱬᱮ ᱠᱮᱞᱟᱥ ᱫᱷᱟᱹᱵᱤᱡ ᱟᱨ ᱛᱷᱚᱲᱟ ᱱᱚᱝᱠᱟ ᱛᱤᱱ ᱠᱤᱞᱳᱢᱤᱴᱟᱨ ᱪᱟᱨ ᱠᱤᱞᱳᱢᱤᱴᱟᱨ ᱪᱟᱞᱟᱜ ᱦᱩᱭᱩᱜᱼᱟ, ᱛᱷᱚᱲᱟ ᱚᱱᱟ ᱤᱭᱮ ᱦᱟᱭ ᱤᱥᱠᱩᱞ
ᱦᱳᱭ᱾ ᱟᱞᱮ ᱦᱚᱸ ᱚᱱᱠᱟ ᱜᱮ ᱪᱟᱞᱟᱜ ᱦᱩᱭᱩᱜ ᱛᱟᱞᱮᱭᱟ᱾ ᱡᱟᱦᱟᱸ ᱫᱚ ᱯᱟᱸᱪ ᱠᱞᱟᱥ ᱨᱮᱱᱟᱜ ᱵᱚᱨᱚ ᱠᱞᱟᱥ ᱦᱟᱹᱵᱤᱡ ᱫᱚ ᱠᱟᱹᱴᱤᱡ ᱪᱟᱞᱟᱜ ᱧᱚᱜ ᱦᱩᱭᱩᱜᱼᱟ᱾ ᱪᱟᱨ ᱯᱟᱸᱪ ᱠᱤᱞᱳᱢᱤᱴᱟᱨ ᱚᱱᱠᱟᱜ ᱜᱮ᱾ ᱟᱨ ᱱᱚᱸᱰᱮ ᱡᱟᱦᱟᱸᱭ ᱯᱨᱟᱭᱢᱟᱨᱤ ᱩᱱᱠᱩ ᱫᱚ ᱚᱣᱟᱱ ᱠᱷᱚᱱᱟᱜ ᱯᱷᱳᱨ ᱠᱤᱞᱟᱥ ᱦᱟᱹᱵᱤᱡ ᱜᱮ᱾
ᱦᱳᱭ ᱟᱫᱚ ᱚᱱᱮ ᱚᱝᱠᱟ ᱞᱮᱠᱟ ᱟᱭᱢᱟ ᱜᱤᱫᱽᱨᱟᱹ ᱤᱥᱠᱩᱞ ᱠᱩ ᱥᱟᱺᱜᱤᱧ ᱠᱩ ᱛᱮᱦᱮᱱ ᱠᱷᱟᱡ ᱚᱱᱮ ᱚᱱᱠᱟ ᱯᱟᱲᱦᱟᱣ ᱠᱚᱦᱚᱸ ᱢᱚᱡᱽ ᱛᱮ ᱵᱟᱝ ᱠᱚ ᱫᱟᱲᱮᱭᱟᱜᱼᱟ ᱦᱳᱭ ᱥᱮ ᱟᱨ ᱱᱤᱛᱚᱜ ᱢᱟ ᱫᱤᱱ ᱫᱩᱱᱤᱭᱟᱹ ᱦᱚᱸ ᱠᱷᱟᱨᱟᱯ ᱪᱟᱞᱟᱜ ᱠᱟᱱᱟ᱾ ᱜᱤᱫᱽᱨᱟᱹ ᱠᱚ ᱵᱤᱴᱤ ᱜᱤᱫᱽᱨᱟᱹ ᱛᱟᱠᱚ ᱠᱩ ᱥᱟᱺᱜᱤᱧ ᱤᱥᱠᱩᱞ ᱠᱩᱞ ᱦᱚᱸ ᱜᱚ ᱵᱟᱵᱟ ᱠᱚ᱾ ᱠᱚ ᱫᱟᱭᱟ ᱧᱚᱜᱚᱜ ᱠᱟᱱᱟ᱾ ᱠᱟᱹᱴᱤᱡ ᱦᱩᱫᱤᱥᱚᱜ ᱠᱟᱱᱟ ᱠᱚ ᱱᱤᱛᱚᱜ ᱥᱳᱥᱟᱞ ᱢᱤᱰᱤᱭᱟ ᱠᱚᱨᱮ ᱟᱭᱢᱟ ᱞᱮᱠᱟᱱ ᱱᱟᱦᱟᱪᱟᱨ ᱡᱤᱱᱤᱥ ᱠᱚᱠᱚ ᱩᱫᱩᱜᱮᱫ ᱠᱟᱱᱟ᱾
ᱦᱮᱸ ᱚᱱᱟ ᱢᱟ ᱦᱮᱸ ᱠᱟᱛᱷᱟ ᱜᱮ ᱟᱹᱰᱤᱢᱟ ᱟᱭᱢᱟ ᱥᱟᱱᱛ ᱪᱚᱞ
ᱟᱵᱚ ᱥᱟᱱᱛᱟᱞ ᱦᱚᱲ ᱠᱚᱦᱚᱸ ᱧᱮᱞᱚᱜ ᱠᱟᱱᱟ ᱠᱚ᱾ ᱟᱵᱚ ᱥᱟᱱᱛᱟᱲ ᱦᱚᱲ ᱠᱚᱦᱚᱸ ᱟᱹᱰᱤ ᱵᱟᱹᱲᱤᱡ ᱠᱚ ᱠᱟᱹᱢᱤᱭᱮᱫ ᱠᱟᱱᱟ, ᱟᱹᱰᱤ ᱵᱟᱹᱲᱤᱡ ᱵᱮᱵᱳᱦᱟᱨᱮᱜ ᱟᱫᱚ ᱥᱟᱱᱛᱟᱞ ᱜᱤ ᱡᱚᱠᱷᱚᱱ ᱥᱟᱱᱛᱟᱞ ᱦᱚᱲ ᱜᱤ ᱡᱚᱠᱷᱚᱱ ᱚᱱᱠᱟ ᱠᱚ ᱠᱟᱹᱢᱤᱭᱟ᱾ ᱛᱚᱠᱷᱚᱱ ᱟᱵᱚ ᱦᱚᱲ ᱫᱚ ᱪᱮᱠᱟ ᱠᱟᱛᱮ ᱵᱮᱥᱮᱵᱷ ᱫᱚᱵᱩᱱ ᱛᱟᱦᱮᱱᱟ ᱦᱳᱭ ᱥᱮ᱾
ᱦᱮᱸ ᱚᱱᱟ ᱢᱟ ᱦᱮᱸᱜᱮ᱾ ᱟᱫᱚ ᱚᱠᱟ ᱞᱮᱠᱟ ᱵᱷᱚᱨᱥᱟ ᱠᱟᱛᱮᱫ ᱡᱮ ᱤᱧ ᱥᱮᱯ ᱢᱤᱱᱟᱹᱧᱟ
ᱦᱳᱭ ᱟᱨ ᱚᱱᱟ ᱵᱟᱝ ᱠᱚ ᱢᱮᱱᱟ, ᱢᱮᱱᱛᱮ ᱠᱤ ᱢᱟᱱᱞᱤᱭᱟ ᱡᱟᱦᱟᱸ ᱨᱮ ᱡᱟᱦᱟᱸᱭ ᱠᱩᱲᱤ ᱜᱤᱫᱽᱨᱟᱹ ᱟᱹᱭᱩᱵ ᱮᱱᱟᱭ ᱛᱚ ᱧᱮᱞᱮᱭᱟᱠᱚ, ᱢᱮᱱᱠᱷᱟᱱ ᱳᱱᱠᱩ ᱵᱟᱹᱲᱤᱡ ᱠᱚ ᱦᱩᱫᱤᱥᱚᱜᱼᱟ᱾ ᱵᱟᱝ ᱠᱚ ᱢᱮᱱᱟ ᱠᱤ ᱪᱚᱞᱚ ᱩᱱᱤ ᱜᱤᱫᱽᱨᱟᱹ ᱡᱟᱦᱟᱸ ᱨᱮᱱ ᱠᱟᱱᱟᱭ ᱩᱱᱤ ᱵᱤᱴᱤ ᱜᱤᱫᱽᱨᱟᱹ ᱚᱸᱰᱮ ᱵᱚᱱ ᱥᱮᱴᱮᱨ ᱦᱚᱴᱚ ᱠᱟᱭᱟ᱾ ᱵᱟᱝ ᱠᱚ ᱦᱩᱫᱤᱥᱮᱫ ᱠᱟᱱ ᱛᱮ ᱦᱚᱜᱚᱭ ᱟᱭᱢᱟ ᱞᱮᱠᱟᱱ ᱵᱤᱴᱤ ᱜᱤᱫᱽᱨᱟᱹ ᱠᱚ ᱩᱯᱟᱹᱨ ᱨᱮ ᱱᱟᱦᱪᱟᱨ ᱦᱩᱭᱩᱜ ᱠᱟᱱᱟ ᱟᱨ ᱠᱚ ᱵᱟᱹᱲᱤᱡᱚᱜ ᱠᱟᱱᱟ ᱦᱳᱭ ᱥᱮ
ᱦᱮᱸ ᱚᱱᱟ ᱢᱟ ᱦᱮᱸᱜᱮ ᱥᱟᱹᱨᱤ ᱠᱟᱛᱷᱟ ᱜᱮ ᱵᱤᱱ ᱞᱟᱹᱭ ᱠᱟᱫ᱾
ᱦᱳᱭ ᱪᱮᱫᱟᱜ ᱥᱮ ᱟᱢ ᱤᱧᱟᱹᱜ ᱢᱮᱱᱫᱚ ᱠᱟᱱᱟ ᱠᱤ ᱟᱢ ᱦᱚᱲ ᱠᱟᱱᱟᱢ ᱛᱚ ᱦᱚᱲ ᱦᱚᱲ ᱜᱮ ᱡᱚᱠᱷᱚᱱ ᱟᱢ ᱦᱚᱲ ᱵᱟᱢ ᱧᱮᱞ ᱴᱷᱤᱠᱮ ᱠᱟᱱᱟ ᱮᱱᱠᱷᱟᱱ ᱟᱢᱫᱚ ᱵᱷᱟᱹᱜᱤ ᱦᱚᱲ ᱫᱚᱢ ᱵᱟᱝ ᱠᱟᱱᱟ ᱦᱳᱭ ᱥᱮ᱾
ᱦᱳᱭ᱾
ᱟᱭᱢᱟ ᱞᱮᱠᱟᱱ ᱦᱚᱲ ᱢᱮᱱᱟᱜ ᱵᱚᱱᱟ ᱠᱤ ᱦᱚᱲ ᱵᱷᱟᱹᱜᱤ ᱦᱩᱫᱤᱥ ᱜᱨ ᱵᱟᱝ ᱢᱮᱱᱟᱜ ᱛᱟᱵᱚᱱᱟ᱾ ᱮᱠᱮᱱ ᱡᱟᱱᱣᱟᱨ ᱞᱮᱠᱟ ᱵᱚᱱ ᱦᱩᱫᱤᱥᱚᱜ ᱠᱟᱱᱟ᱾ ᱟᱫᱚ ᱡᱟᱱᱣᱟᱨ ᱟᱨ ᱦᱚᱲ ᱨᱮ ᱪᱤᱫ ᱯᱷᱟᱨᱟᱠ ᱦᱮᱸᱥᱮ᱾
ᱦᱮᱸ ᱡᱟᱱᱣᱟᱨ ᱨᱮᱦᱚ ᱠᱤᱪᱷᱩ ᱠᱚ ᱵᱩᱡᱷᱟᱹᱣᱟ ᱨᱚᱲᱟᱭ ᱠᱷᱟᱡ ᱫᱚᱢ᱾
ᱦᱳᱭ ᱡᱮᱢᱚᱱ ᱜᱟᱹᱭ ᱰᱟᱹᱝᱨᱤ ᱠᱚᱦᱚᱸ ᱵᱚᱱ ᱢᱮᱛᱟ ᱠᱚ ᱛᱮᱦᱮᱱᱟ ᱥᱮ ᱳᱱᱠᱳ ᱦᱚᱸᱠᱩ ᱵᱩᱡᱷᱟᱹᱣ ᱛᱮᱦᱮᱱᱟ ᱵᱟᱝ ᱠᱚ ᱨᱚᱨᱚᱜᱼᱟ ᱟᱨ ᱟᱵᱚ ᱦᱚᱲ ᱦᱳᱭᱮ ᱡᱚᱠᱷᱚᱱ ᱦᱚᱲ ᱜᱮ ᱨᱟ ᱥᱮᱥ ᱞᱮᱠᱟ ᱵᱚᱱ ᱠᱟᱹᱢᱤᱭᱟ ᱛᱚ ᱱᱚᱣᱟ ᱫᱚ ᱟᱹᱰᱤ ᱵᱟᱹᱲᱤᱡ ᱠᱟᱛᱷᱟ ᱦᱩᱭᱩᱜ ᱠᱟᱱᱟ᱾ ᱥᱚᱢᱟᱡ ᱨᱮ ᱦᱚᱲ ᱪᱤ ᱵᱟᱹᱲᱤᱡ ᱡᱤᱱᱤᱥ ᱯᱷᱮᱞᱟᱜ ᱠᱟᱱᱟ᱾ ᱚᱠᱛᱚ ᱦᱩᱭᱩᱜ ᱠᱟᱱ ᱛᱟᱞᱟᱝᱼᱟ ᱦᱟᱸᱜ
ᱦᱮᱸ ᱚᱱᱟ ᱜᱚᱞᱯᱷᱚ ᱫᱚ ᱵᱟ ᱵᱟᱝ ᱪᱟᱵᱟᱜᱼᱟ, ᱚᱠᱛᱚ ᱫᱚ ᱦᱤᱡᱩᱜ ᱜᱤᱭᱟ ᱛᱚ᱾
ᱦᱳᱭ᱾